ᱦᱩᱸ ᱜᱚᱝᱠᱮ ᱡᱚᱦᱟᱨ ᱜᱮ᱾
ᱦᱮᱸ ᱡᱚᱦᱟᱨ ᱜᱮ, ᱡᱚᱦᱟᱨ ᱜᱮ, ᱟᱪᱪᱷᱟ ᱡᱟᱦᱟᱸ ᱞᱤᱧ ᱞᱟᱹᱭᱮᱫ ᱛᱟᱦᱮᱸᱫ ᱡᱮ ᱤᱭᱟᱹ ᱠᱳᱞᱠᱟᱛ ᱱᱟᱜ ᱵᱤᱥᱚᱭ ᱴᱟ ᱢᱟᱱᱮ ᱠᱳᱞᱠᱟᱛᱟ ᱫᱚ ᱪᱮᱫ ᱠᱟᱹᱢᱤ ᱵᱟ ᱡᱟᱸᱦᱟᱱᱟᱜ ᱚᱝᱠᱟ ᱤᱭᱟᱹ ᱠᱷᱟᱹᱛᱤᱨ ᱵᱮᱱ ᱪᱟᱞᱟᱣ ᱞᱮᱱᱟ?
ᱠᱳᱞᱠᱟᱛᱟ ᱫᱚ ᱜᱚᱝᱠᱮ ᱦᱮᱸ ᱢᱚᱱ ᱟᱹᱞᱤᱧ ᱫᱚ ᱜᱚᱝᱠᱮ ᱠᱳᱞᱠᱟᱛᱟ ᱫᱚ ᱜᱟᱛᱮ ᱜᱤᱫᱽᱨᱟᱹᱣᱟᱜ ᱯᱚᱨᱤᱠᱠᱷᱟ ᱛᱟᱦᱮᱸ ᱠᱟᱱᱟ ᱛᱚ, ᱩᱱᱤ ᱜᱮᱞᱤᱧ ᱜᱚᱲᱚᱣᱟᱫᱮ ᱛᱟᱸᱦᱮᱜ-ᱟ᱾ ᱛᱚ ᱟᱨ ᱛᱚ ᱫᱚᱥᱟᱨ ᱫᱤᱱ ᱦᱚᱸᱞᱤᱧ ᱢᱚᱱᱮ ᱞᱮᱜ-ᱟ ᱱᱚᱣᱟ ᱠᱳᱞᱠᱟᱛᱟ ᱱᱚᱣᱟ ᱠᱤᱪᱷᱩᱜᱟᱱ ᱟᱵᱚᱱᱟᱜ ᱵᱷᱟᱜᱤ ᱵᱷᱟᱜᱤ ᱤᱭᱟᱹ ᱡᱟᱭᱜᱟ ᱠᱚ ᱢᱮᱱᱟᱜ-ᱟ, ᱯᱟᱨᱠ ᱠᱚ ᱢᱮᱱᱟᱜ-ᱟ᱾ ᱢᱚᱱᱮ ᱞᱮᱜ-ᱟ ᱞᱤᱧ ᱛᱚ ᱧᱮᱞᱟᱞᱤᱧ ᱛᱟᱦᱞᱮ ᱫᱚᱥᱟᱨ ᱫᱤᱱ ᱱᱚᱸᱰᱮ ᱯᱮᱲᱟ ᱠᱚ ᱛᱟᱦᱮᱸ ᱠᱟᱱᱟ᱾
ᱦᱮᱸ ᱦᱮᱸ᱾
ᱛᱚ ᱫᱚᱥᱟᱨ ᱫᱤᱱ ᱦᱚᱸ ᱜᱚᱝᱠᱮ ᱵᱟᱹᱞᱤᱧ ᱫᱟᱬᱟ, ᱫᱟᱬᱟ ᱫᱟᱲᱮᱭᱟᱫᱟ, ᱛᱚ ᱪᱟᱞᱟᱣ ᱟᱨ ᱦᱮᱡ ᱜᱮ ᱦᱩᱭ ᱠᱟᱱ ᱛᱟᱞᱤᱧᱟ᱾
ᱟᱪᱪᱷᱟ, ᱟᱪ ᱯᱚᱨᱤᱠᱠᱷᱟ ᱵᱚᱞᱛᱮ ᱪᱮᱫ ᱨᱮᱱᱟᱜ ᱯᱚᱨᱤᱠᱠᱷᱟ ᱛᱟᱦᱮᱸ ᱞᱮᱱᱟ?
ᱪᱮᱫ ᱨᱮᱱᱟᱜ ᱪᱚ ᱛᱟᱦᱮᱸ ᱠᱟᱱ ᱛᱟᱭᱟ ᱵᱟᱹᱞᱤᱧ ᱩᱭᱦᱟᱹᱨᱫᱟ᱾
ᱟᱪᱪᱷᱟ᱾
ᱛᱚ ᱚᱱᱟ ᱞᱟᱹᱜᱤᱫ ᱜᱮᱞᱤᱧ ᱪᱟᱞᱟᱣ ᱞᱮᱱᱟ᱾
ᱦᱩᱸ᱾
ᱯᱳᱭᱞᱳ ᱵᱟᱨ᱾
ᱦᱩᱸ ᱜᱚᱝᱠᱮ᱾
ᱟᱨ ᱱᱚᱣᱟ ᱡᱟᱦᱟᱸ ᱢᱟᱜᱢᱚᱬᱮ ᱞᱤᱧ ᱞᱟᱹᱭᱮᱫ ᱛᱟᱦᱮᱸᱜ ᱩᱱ ᱢᱟ ᱵᱟᱞᱤᱧ ᱪᱟᱞᱟᱣ ᱫᱟᱲᱮᱭᱟᱫᱟ ᱠᱟᱹᱴᱤᱡ ᱠᱟᱹᱢᱤ ᱤᱭᱟᱹᱛᱮ᱾ ᱵᱮᱥᱛᱚ ᱛᱮ᱾ ᱦᱩᱸ, ᱛᱚ ᱦᱮᱸ᱾
ᱟᱵᱚ ᱦᱚᱸ ᱠᱳᱞᱠᱟᱛᱟ ᱠᱚᱨᱮ ᱢᱚᱴᱟᱢᱩᱴᱤ ᱥᱟᱱᱛᱟᱲ ᱠᱚ ᱢᱮᱱᱟᱜ ᱠᱚᱣᱟ, ᱵᱷᱟᱜᱤ ᱜᱮ ᱢᱮᱱᱟᱜ ᱠᱚᱣᱟ᱾
ᱦᱮᱸ ᱦᱮᱸ ᱚᱱᱟ ᱫᱚᱞᱤᱧ ᱟᱸᱡᱚᱢ ᱵᱟᱲᱟᱣ ᱠᱟᱫᱟ ᱦᱮᱱᱟᱜ ᱠᱚᱣᱟ᱾
ᱟᱨ ᱢᱚᱴᱟ ᱢᱩᱴᱤ ᱜᱚᱴᱟ ᱠᱚᱨᱮᱱ ᱥᱟᱱᱛᱟᱲ ᱜᱮ ᱠᱳᱞᱠᱟᱛᱟ ᱢᱟᱜ ᱢᱚᱬᱮ ᱫᱚᱠᱚ ᱪᱟᱞᱟᱜ ᱜᱮᱭᱟ ᱠᱚᱢ ᱵᱤᱥᱤ᱾
ᱦᱮᱸ ᱠᱚᱢ ᱵᱤᱥᱤ ᱪᱟᱞᱟᱜ ᱜᱮᱭᱟ ᱠᱚ ᱟᱨ, ᱟᱹᱞᱤᱧ ᱜᱚᱝᱠᱮ ᱤᱧ ᱱᱚᱣᱟ ᱱᱮᱴ ᱠᱚᱨᱮᱜᱤᱧ ᱧᱮᱞ ᱵᱟᱲᱟ ᱞᱮᱜ-ᱟ ᱵᱷᱟᱹᱜᱤ ᱠᱚ ᱦᱚᱲ ᱞᱮᱱᱟ ᱱᱤᱭᱟᱹ ᱫᱷᱟᱣ ᱦᱚᱸ᱾ ᱛᱚ ᱟᱹᱵᱤᱱ ᱵᱤᱱ ᱪᱟᱞᱟᱣ ᱞᱮᱱᱟ ᱥᱮ ᱪᱮᱫ?
ᱦᱚᱸ ᱟᱹᱞᱤᱧ ᱫᱚ ᱵᱟᱹᱞᱤᱧ ᱪᱟᱞᱟᱣ ᱠᱟᱱᱟ, ᱟᱹᱞᱤᱧ ᱱᱚᱝᱠᱟ ᱥᱳᱥᱟᱞ ᱢᱤᱰᱤᱭᱟ ᱠᱚᱨᱮ ᱜᱮ ᱧᱮᱞ ᱦᱩᱭᱩᱜ ᱠᱟᱱᱟ᱾ ᱟᱨ ᱠᱳᱞᱠᱟᱛᱟ ᱫᱚ ᱢᱚᱴᱟᱢᱩᱴᱤ ᱠᱚᱢ ᱵᱮᱥᱤ ᱫᱚ ᱪᱟᱞᱟᱣ ᱵᱟᱲᱟᱣ ᱠᱟᱱᱟ, ᱟᱹᱰᱤ ᱫᱤᱱ ᱦᱚᱸ ᱞᱤᱧ ᱪᱟᱞᱟᱣ ᱠᱟᱱᱟ ᱠᱳᱞᱠᱟᱛᱟ ᱫᱚ᱾
ᱚ᱾
ᱦᱳᱭ᱾
ᱛᱚ ᱜᱚᱢᱠᱮ ᱠᱳᱞᱠᱟᱛᱟ ᱨᱮ ᱚᱝᱠᱟᱱ ᱚᱝᱠᱟᱱ ᱧᱮᱞᱡᱚᱝ ᱪᱮᱫ ᱡᱟᱭᱜᱟ ᱠᱚ ᱢᱮᱱ-ᱢᱮᱱᱟᱜ-ᱟ?
ᱚᱝᱠᱟ ᱫᱚ ᱜᱚᱝᱠᱮ ᱯᱟᱨᱠ ᱢᱮᱱᱟᱜ-ᱟ᱾ ᱡᱟᱦᱟᱸ ᱢᱤᱫ ᱫᱤᱱ ᱛᱮᱫᱚ ᱵᱟᱹᱵᱤᱱ ᱫᱟᱬᱟ ᱪᱟᱵᱟ ᱫᱟᱲᱮᱜ-ᱟ, ᱵᱟᱨᱫᱤᱱ ᱫᱚ ᱞᱟᱜᱟᱜ ᱜᱮᱭᱟ᱾ ᱟᱨ ᱛᱟᱨᱯᱚᱨᱮ ᱢᱮᱱᱟᱜ-ᱟ ᱵᱷᱮᱠᱴᱳᱨᱤᱭᱟ ᱢᱮᱱᱟᱜ-ᱟ, ᱵᱷᱤᱠᱴᱳᱨᱤᱭᱟ ᱢᱮᱢᱳᱨᱤᱭᱟᱞ ᱢᱮᱱᱟᱜ-ᱟ᱾
ᱟᱪᱪᱷᱟ ᱟᱪᱪᱷᱟ ᱦᱮᱸ ᱟᱸᱡᱚᱢ ᱠᱟᱫᱟᱞᱤᱧ᱾
ᱦᱳᱭ, ᱦᱩᱸ ᱟᱨᱚ ᱟᱹᱰᱤ ᱥᱩᱨ ᱡᱟᱭᱜᱟ ᱢᱮᱱᱟᱜ-ᱟ᱾
ᱦᱮᱸ ᱢᱟᱱᱮ ᱧᱮᱞ ᱡᱚᱝ ᱞᱮᱠᱟ ᱦᱮᱸ ᱥᱮ᱾
ᱦᱩᱸ ᱧᱮᱞ ᱢᱚᱝ ᱞᱮᱠᱟ ᱜᱮ᱾
ᱟᱪᱪᱷᱟ ᱜᱚᱝᱠᱮ ᱟᱵᱚᱱᱟᱜ ᱡᱟᱦᱟᱸ ᱱᱚᱣᱟ ᱩᱸᱻᱜ, ᱥᱚᱨᱚᱦᱟᱭ ᱯᱚᱨᱚᱵᱽ ᱱᱤᱭᱟᱹ ᱢᱟᱞᱟᱝ ᱠᱟᱛᱷᱟ ᱠᱮᱫᱟ ᱱᱚᱣᱟ ᱡᱮᱢᱚᱱ ᱥᱟᱠᱨᱟᱛ ᱦᱚᱸ ᱢᱤᱫᱴᱟᱝ ᱟᱹᱰᱤ ᱢᱟᱨᱟᱝ ᱯᱚᱨᱚᱵᱽ ᱠᱟᱱ ᱛᱟᱵᱚᱱᱟ᱾
ᱦᱩᱸ ᱦᱩᱸ᱾
ᱟᱸᱡᱚᱢᱚᱜ ᱠᱟᱱᱟ ᱜᱚᱝᱠᱮ?
ᱢᱟ ᱞᱟᱹᱭᱵᱤᱱ ᱞᱟᱹᱭᱵᱤᱱ ᱾
ᱦᱩᱸ ᱛᱚᱵᱮ ᱱᱚᱜᱼᱚᱭ ᱡᱮ ᱟᱵᱚᱱᱟᱜ ᱥᱟᱠᱨᱟᱛ ᱯᱚᱨᱚᱵᱽ ᱚᱱᱟ ᱢᱟ ᱟᱰᱤ ᱢᱟᱨᱟᱝ ᱯᱚᱨᱚᱵᱽ ᱠᱟᱱ ᱛᱟᱵᱚᱱᱟ ᱾ ᱮᱱ ᱛᱚ, ᱚᱱᱟ ᱯᱚᱨᱚᱵᱽ ᱫᱚ ᱟᱯᱮ ᱫᱚ ᱛᱤᱱ ᱫᱤᱱ ᱯᱮ ᱢᱟᱱᱟᱣᱟ? ᱟᱞᱮ ᱥᱮᱫ ᱫᱚ ᱵᱟᱨ ᱫᱤᱱ᱾
ᱥᱟᱠᱨᱟᱛ ᱯᱚᱨᱚᱵᱽ ᱦᱩᱭᱩᱜ ᱠᱟᱱᱟ ᱯᱮ ᱫᱤᱱ ᱯᱮ ᱫᱤᱱ ᱢᱟᱱᱮ ᱦᱟᱸᱜ ᱦᱩᱸ ᱾ ᱯᱮ ᱫᱤᱱ, ᱯᱩᱱ ᱫᱤᱱ
ᱟᱪᱪᱷᱟ ᱟᱪ
ᱪᱟᱶᱰᱤ ᱢᱮᱱᱟᱜᱼᱟ ᱛᱟᱨᱯᱚᱨᱮ ᱵᱟᱶᱰᱤ ᱢᱮᱱᱟᱜᱼᱟ ᱛᱟᱨᱯᱚᱨᱮ ᱵᱟᱨ ᱫᱤᱱ ᱫᱚ ᱜᱟᱺᱲᱤ ᱞᱮ ᱟᱥᱮᱱ ᱠᱚᱣᱟ᱾ ᱟᱞ ᱱᱚᱣᱟ ᱥᱟᱭᱤᱵᱥ ᱫᱚ ᱢᱟᱱᱮ ᱜᱟᱺᱲᱤ ᱠᱚ ᱟᱥᱮᱱ ᱠᱚᱣᱟ ᱾
ᱟᱪᱪᱷᱟ ᱟᱪᱪᱷᱟ ᱟᱹᱰᱤ ᱱᱟᱯᱟᱭ᱾
ᱦᱩᱸ ᱪᱟᱶᱰᱤ ᱦᱤᱞᱚᱜ ᱫᱚ ᱟᱛᱳ ᱠᱚᱨᱮ ᱱᱚᱝᱠᱟ ᱥᱩᱠᱨᱤ ᱠᱚᱠᱚ ᱜᱚᱡ ᱵᱟᱲᱟ ᱠᱚᱣᱟ ᱾
ᱦᱮᱸ᱾
ᱯᱮ ᱛᱟᱨᱯᱚᱨᱮᱨ ᱫᱤᱱ ᱫᱚ ᱛᱩᱯᱩ ᱠᱚᱠᱚ ᱪᱟᱞᱟᱣ ᱵᱟᱲᱟᱜᱼᱟ, ᱱᱟᱹᱭ ᱠᱚᱨᱮ ᱜᱟᱰᱟ ᱠᱚᱨᱮ ᱵᱟ ᱤᱭᱟᱹ ᱠᱚᱨᱮ, ᱫᱚᱞᱚᱝ ᱠᱚᱨᱮ ᱛᱩᱯᱩᱱ ᱠᱚ ᱪᱟᱞᱟᱜᱼᱟ᱾ ᱟᱨ ᱛᱟᱨᱯᱚᱨ ᱫᱤᱱ ᱫᱚ ᱜᱟᱺᱲᱤ ᱟᱥᱮᱱ, ᱟᱨ ᱛᱟᱨᱯᱚᱨᱮᱨ ᱫᱤᱱ ᱫᱚ ᱵᱩᱰᱷᱤ ᱜᱟᱺᱲᱤ ᱢᱟᱱᱮ ᱜᱟᱺᱲᱤ ᱟᱥᱮᱱ ᱜᱮ ᱵᱟᱨ ᱫᱤᱱ ᱦᱩᱭᱩᱜᱼᱟ ᱾
ᱦᱮᱸ ᱾ ᱟᱞᱮ ᱦᱚᱸ ᱜᱚᱝᱠᱮ ᱢᱤᱛ ᱵᱟᱨ ᱫᱤᱱ ᱜᱮᱞᱤᱧ ᱩᱦᱟᱹᱨ ᱮᱫᱟ ᱟᱞᱮ ᱦᱚᱸ ᱜᱟᱺᱲᱤ ᱤᱥᱤᱱ ᱠᱚᱫᱚᱞᱮ ᱪᱟᱞᱟᱜ ᱜᱮᱭᱟ ᱢᱟᱱᱮ ᱞᱟᱥ ᱫᱤᱱ᱾
ᱟᱪᱪᱷᱟ ᱟᱪᱪᱷᱟ᱾
ᱛᱚ ᱡᱮᱢᱚᱱ ᱯᱩᱭᱞᱳ ᱫᱤᱱ ᱫᱚ ᱩᱸ ᱟᱪᱪᱷᱟ ᱜᱚᱝᱠᱮ ᱯᱩᱭᱞᱳ ᱫᱤᱱ ᱫᱚ ᱟᱵᱚ ᱡᱮ ᱦᱤᱞᱚᱜ ᱥᱩᱠᱨᱤ ᱵᱚᱱ, ᱥᱩᱠᱨᱤ ᱡᱤᱞ ᱯᱩᱭᱞᱩ ᱫᱤᱱ ᱵᱚᱱ ᱯᱤᱴᱷᱟᱹᱭᱟ ᱥᱮ ᱛᱟᱨᱯᱚᱨ ᱫᱤᱱ ᱛᱩᱯᱩ ᱦᱤᱞᱚᱜ ᱵᱚᱱ ᱯᱩᱴᱷᱟᱹᱭᱟ, ᱯᱤᱴᱷᱟᱹᱭᱟ ᱟᱯ ᱥᱮᱫ ᱫᱚ?
ᱟᱞᱮ ᱫᱚ ᱦᱩᱭᱩᱜ ᱠᱟᱱᱟ ᱚᱱᱟ ᱡᱟᱦᱟᱸ ᱛᱤᱥ ᱠᱚ ᱜᱚᱡ ᱠᱚᱜᱼᱟ ᱚᱱᱟ ᱦᱤᱞᱚᱜ ᱠᱷᱚᱱᱟᱜ ᱜᱮ ᱥᱩᱨᱩᱜᱼᱟ, ᱟᱭᱩᱵ ᱠᱷᱚᱱᱟᱜ ᱚᱱᱟ ᱟᱭᱩᱵ ᱠᱷᱚᱱᱟᱜ ᱜᱮ᱾
ᱦᱮᱸ ᱛᱟᱦᱚᱞᱮ
ᱛᱮᱦᱮᱧ ᱠᱚ ᱢᱟᱱᱮ ᱫᱤᱱ ᱵᱮᱲᱟ ᱠᱚ ᱜᱚᱡ ᱠᱮᱫᱮᱭᱟ ᱛᱚ, ᱟᱫᱚ ᱢᱚᱱᱮ ᱠᱟᱜ ᱵᱤᱱ ᱦᱮᱸ ᱥᱮᱛᱟᱜ ᱜᱚᱡ ᱠᱮᱫᱮᱭᱟ, ᱟᱫᱚ ᱟᱭᱩᱵ ᱥᱮᱱ ᱢᱚᱱᱮ ᱠᱟᱜ ᱵᱤᱱ ᱡᱚᱠᱷᱚᱱ ᱯᱤᱴᱷᱟᱹ ᱞᱟᱴᱷᱟ ᱠᱚ ᱟᱨᱟᱢᱵᱚᱭ ᱮᱱᱟ ᱦᱳᱭ, ᱟᱨ ᱚᱱᱟ ᱵᱷᱳᱨ ᱨᱮᱜᱮ ᱦᱟᱱᱮ ᱟᱞᱮ ᱫᱚᱞᱮ ᱤᱭᱟᱹᱞᱮ ᱵᱩᱰᱷᱤ ᱜᱩᱢᱟᱹ ᱡᱟᱦᱟᱸ ᱠᱚ ᱞᱟᱹᱭᱟ, ᱚᱱᱟ ᱚᱱᱟ ᱚᱱᱟ, ᱚᱱᱟ ᱠᱚ ᱟᱛᱟᱨ ᱦᱩᱭᱩᱜᱼᱟ ᱦᱮᱸ᱾
ᱦᱮᱸ ᱢᱟᱱᱮ ᱱᱚᱜᱼᱚᱭ, ᱱᱟᱣᱟ ᱡᱟᱢᱟ ᱯᱮᱱ ᱦᱚᱨᱚᱜ ᱠᱟᱛᱮᱜ ᱵᱚᱪᱷᱚᱨ ᱨᱮᱱ ᱢᱟᱱᱮ ᱢᱤᱫ ᱫᱷᱟᱣ,
ᱦᱮᱸ᱾
ᱱᱟᱣᱟ ᱡᱟᱢᱟ ᱯᱮᱱ ᱦᱚᱨᱚᱜ ᱠᱟᱛᱮᱫ, ᱛᱩᱯᱩ ᱠᱟᱛᱮᱫ ᱱᱟᱣᱟ ᱡᱟᱢᱟ ᱯᱮᱱ ᱵᱚᱱ ᱦᱚᱨᱚᱜᱟ ᱟᱨ ᱚᱸᱰᱮ ᱵᱚᱱ ᱡᱩᱨᱩᱜᱼᱟ ᱦᱮᱸ ᱥᱮ᱾
ᱦᱳᱭ ᱦᱳᱭ ᱦᱳᱭ, ᱮᱠᱫᱚᱢ ᱴᱷᱤᱠ ᱵᱤᱱ
ᱟᱵᱚ ᱫᱚ ᱟᱹᱰᱤ ᱤᱭᱟᱹ ᱜᱮᱵᱚᱱ ᱢᱟᱱᱟᱣᱟ, ᱨᱟᱹᱥᱠᱟᱹ ᱜᱮ᱾
ᱴᱟᱹᱝ ᱵᱚᱪᱷᱚᱨ ᱨᱮᱱᱟᱜ ᱢᱤᱫᱴᱟᱝ ᱯᱚᱨᱚᱵᱽ ᱠᱟᱱᱟ᱾
ᱦᱮᱸ, ᱟᱫᱚ ᱜᱚᱝᱠᱮ ᱱᱚᱣᱟ ᱯᱤᱴᱷᱟᱹ ᱥᱟᱶ ᱥᱟᱶᱛᱮ ᱟᱨ ᱪᱮᱫ ᱠᱚᱯᱮ ᱵᱮᱱᱟᱣᱟ?
ᱯᱤᱴᱷᱟᱹ ᱥᱟᱶᱛᱮ ᱪᱷᱟᱠᱟ ᱪᱷᱟᱠᱤ ᱠᱚ,
ᱦᱮᱸ᱾
ᱛᱟᱨᱯᱚᱨ ᱞᱮᱴᱚ ᱠᱚ, ᱦᱚᱭ ᱦᱚᱭ ᱞᱮᱴᱚ ᱠᱚ ᱢᱮᱱᱟᱜᱼᱟ᱾ ᱛᱟᱨᱯᱚᱨᱮ ᱚᱱᱟ ᱦᱤᱞᱳᱜ ᱡᱟᱦᱟᱸ ᱛᱤᱥ ᱛᱩᱯᱩ ᱠᱚ ᱦᱩᱭᱩᱜᱼᱟ ᱚᱱᱟ ᱦᱤᱞᱳᱜ᱾ ᱡᱩᱫᱤ ᱡᱟᱦᱟᱸᱭ ᱚᱱᱠᱟ ᱤᱭᱟᱹ ᱛᱟᱦᱮᱱᱟ ᱥᱩᱨ ᱥᱩᱯᱩᱨ ᱠᱚ ᱚᱱᱠᱟ ᱤᱭᱟᱹ ᱦᱚᱲ ᱠᱚ ᱛᱟᱦᱚᱞᱮ, ᱩᱱᱠᱩ ᱡᱚᱢ ᱧᱩ ᱞᱟᱹᱜᱤᱫ ᱛᱮ ᱦᱚᱦᱚ ᱦᱩᱭᱩᱜᱼᱟ ᱾
ᱟᱪᱪᱷᱟ ᱟᱪᱪᱷᱟ ᱾
ᱦᱳᱭ ᱾
ᱥᱟᱠᱨᱟᱛ ᱯᱚᱨᱚᱵᱽ ᱦᱚᱸ ᱟᱵᱚ ᱫᱚ ᱟᱹᱰᱤ ᱨᱟᱹᱥᱠᱟᱹ ᱛᱮᱵᱚᱱ ᱯᱟᱨᱚᱢᱟ ᱾ ᱛᱟᱨᱯᱚᱨᱮ ᱜᱚᱢᱠᱮ, ᱟᱞᱮ ᱥᱮᱫ ᱫᱚ ᱚᱱᱮ ᱡᱮᱦᱤᱞᱳᱜ ᱵᱚᱱ ᱛᱩᱯᱩᱱᱟ
ᱦᱮᱸ ᱾
ᱩᱱ ᱦᱤᱞᱳᱹᱜ ᱛᱟᱨᱟᱥᱤᱧ ᱫᱚ ᱟᱞᱮ ᱫᱚ ᱵᱮᱡᱷᱟ ᱞᱮ ᱛᱩᱧᱟ ᱥᱮ ᱦᱩᱰᱤᱧ ᱦᱩᱰᱤᱧ ᱵᱟᱹᱵᱩ ᱢᱟᱹᱭ ᱛᱟᱠᱚ ᱞᱟᱹᱜᱤᱫ, ᱥᱯᱳᱨᱴᱥ ᱞᱮ ᱫᱚᱦᱚᱭᱟ ᱾ ᱛᱟᱯᱚᱨᱮ ᱦᱮᱸ ᱠᱩᱲᱤ ᱦᱚᱯᱚᱱ ᱠᱚ ᱞᱟᱹᱜᱤᱫ ᱦᱚᱸ ᱥᱯᱳᱨᱴᱥ ᱠᱚ ᱛᱟᱦᱮᱱᱟ᱾ ᱛᱟᱯᱚᱨᱮ ᱟᱵᱚ ᱟᱵᱚ ᱟᱵᱚ ᱠᱚᱲᱟ ᱦᱚᱯᱚᱱ ᱞᱟᱹᱜᱤᱫ ᱦᱚᱸ, ᱥᱯᱳᱨᱴᱥ ᱛᱟᱦᱮᱱᱟ ᱾
ᱟᱪᱪᱷᱟ ᱟᱷᱟᱮᱸ
ᱛᱟ ᱟᱯᱮ ᱚᱱᱟ ᱚᱱᱛᱮ ᱫᱚ, ᱦᱳᱭᱳᱜ ᱜᱮᱭᱟ ᱥᱮ ᱵᱟᱝ ᱱᱚᱣᱟ?
ᱟᱞᱮ ᱱᱚᱛᱮ ᱦᱩᱭᱩᱜᱼᱟ, ᱦᱩᱭᱩᱜ ᱦᱩᱭᱩᱜᱼ ᱟ ᱾
ᱟᱪᱪᱷᱟ ᱛᱟᱦᱚᱞᱮ ᱜᱚᱢᱠᱮ
ᱥᱮᱢ, ᱟᱞᱮ ᱦᱚ ᱥᱮᱢ ᱾
ᱟᱪᱪᱷᱟ, ᱡᱮᱢᱚᱱ
ᱥᱯᱳᱨᱴᱥ ᱠᱚ ᱦᱩᱭᱩᱜᱼᱟ ᱾
ᱦᱮ ᱡᱮᱢᱚᱱ ᱥᱯᱳᱨᱴ ᱥᱯᱳᱨᱴ ᱠᱚᱨᱮ ᱫᱚ ᱵᱟᱹᱵᱩ ᱢᱟᱹᱭ ᱛᱟᱠᱚᱣᱟ, ᱚᱝᱠᱚ ᱫᱟᱹᱲ ᱟᱞᱩ ᱫᱟᱹᱲ ᱵᱤᱥᱠᱩᱴ ᱫᱟᱹᱲ᱾
ᱦᱮᱸᱦᱮᱸ ᱾
ᱚᱱᱟ ᱚᱱᱟ ᱠᱚᱞᱮ ᱫᱚᱦᱚ ᱠᱟᱜᱼᱟ ᱾
ᱟᱪᱪᱷᱟ ᱾
ᱛᱟᱨᱯᱚᱨᱮ ᱠᱩᱲᱤ ᱦᱚᱯᱚᱱᱟᱜ ᱫᱚ, ᱵᱳᱢᱵᱟᱹᱛᱤ ᱡᱮᱨᱮᱫ ᱢᱮᱡᱤᱠᱮᱞ ᱵᱚᱞ ᱾
ᱦᱮᱸ ᱾
ᱵᱟᱯᱞᱚᱢ ᱤᱡ ᱢᱮᱡᱤᱠᱮᱞ ᱢᱤᱫᱴᱟᱝ ᱪᱮᱭᱟᱨ ᱪᱮᱭᱟᱨ ᱨᱮᱯᱮ ᱚᱱᱠᱟ ᱾
ᱟᱪᱷᱟ
ᱛᱟᱨᱯᱚᱨᱮ ᱱᱚᱣᱟ ᱠᱟᱹᱰᱩᱢ ᱪᱟᱯᱟᱫ, ᱛᱟᱯᱚᱨᱮ ᱴᱩᱠᱩᱡ ᱫᱟᱞ ᱾
ᱦᱮᱸ᱾
ᱚᱱᱟ ᱠᱚ ᱫᱚᱦᱚ ᱫᱚᱦᱚ ᱠᱟᱜ ᱟᱞᱮ ᱟᱨ ᱥᱤᱨᱯᱟᱹ ᱟᱨ ᱥᱤᱨᱯᱟᱹ ᱠᱚᱞᱮ ᱫᱚᱦᱚ ᱠᱟᱜᱼᱟ, ᱚᱱᱟ ᱠᱚ ᱠᱚᱨᱮᱫᱚ ᱥᱟᱹᱲᱤ ᱠᱚ ᱾ ᱛᱟᱨᱯᱚᱨᱮ᱾ ᱯᱟᱥ ᱟᱨ ᱥᱮᱠᱮᱱ ᱞᱮ ᱫᱚ ᱫᱚᱦᱚ ᱠᱟᱜᱼᱟ᱾
ᱦᱩᱸ ᱦᱩᱸ᱾
ᱟᱨ ᱥᱟᱹᱲᱤ ᱠᱚᱞᱮ ᱫᱚᱦᱚ ᱠᱟᱜᱼᱟ᱾ ᱛᱟᱨᱯᱚᱨᱮ ᱱᱚᱣᱟ ᱯᱮᱞᱟᱥᱴᱤᱠ ᱠᱚᱨᱮᱱᱟᱜ ᱤᱭᱟᱹ ᱠᱚᱞᱮ ᱫᱚᱦᱚ ᱠᱟᱜᱼᱟ ᱾ ᱡᱟᱦᱟᱸ ᱵᱟᱞᱛᱤ ᱢᱚᱜᱽ ᱠᱚ ᱡᱚᱜᱽ ᱠᱚ ᱾ ᱛᱟᱨᱯᱚᱨᱮ ᱱᱚᱣᱟ ᱤᱭᱟᱹ ᱠᱚᱞᱮ ᱫᱚᱦᱚ ᱠᱟᱜᱼᱟ, ᱱᱚᱣᱟ ᱜᱮᱞᱟᱥ ᱜᱮᱞᱟᱥ ᱠᱚ ᱱᱚᱣᱟ ᱤᱭᱟᱹ ᱨᱮᱱᱟᱜ ᱠᱟᱹᱪ ᱜᱮᱞᱟᱥ ᱠᱚ ᱾
ᱦᱩᱸ᱾
ᱤᱱᱟᱹ ᱠᱚ ᱠᱚ ᱤᱭᱟᱹ ᱦᱤᱥᱟᱹᱵᱽ ᱛᱮᱞᱮ ᱫᱚᱦᱚ ᱠᱟᱜᱼᱟ, ᱯᱨᱟᱭᱤᱡᱽ ᱦᱤᱥᱟᱹᱵᱽ ᱛᱮ᱾
ᱟᱪ ᱟ᱾
ᱚᱱᱛᱚ ᱜᱚᱝᱠᱮ ᱟᱯᱮ ᱥᱮᱫ ᱫᱚ, ᱱᱚᱜᱼᱚ ᱡᱮᱢᱚᱱ ᱟᱞᱮ ᱥᱮᱫ ᱫᱚᱼᱼ ᱱᱚᱜᱼᱚᱭ ᱡᱮᱢᱚᱱ ᱵᱟᱦ ᱠᱚᱲᱟ ᱜᱤᱫᱽᱨᱟᱹᱣᱟᱜ ᱫᱚᱼᱼ ᱵᱟᱹᱦᱩ ᱜᱤᱛᱩᱜ ᱢᱮᱱᱟᱜᱼᱟ, ᱛᱚ ᱵᱟᱹᱦᱩ ᱜᱤᱛᱩᱜ ᱯᱮ ᱫᱚᱦᱚ, ᱫᱚᱦᱚᱭ ᱜᱮᱭᱟ?
ᱦᱮᱸᱻ ᱛᱟᱦᱮᱸ ᱫᱚ ᱛᱟᱦᱮᱸᱱ ᱜᱮᱭᱟ, ᱟᱫᱚ ᱚᱱᱠᱟ ᱫᱚ ᱟᱞᱮ ᱱᱚᱛᱮ ᱫᱚ ᱩᱱᱟᱹᱜ ᱚᱱᱟ ᱫᱚ ᱩᱱᱟᱹᱜ ᱪᱚᱞᱛᱤ ᱫᱚ ᱵᱟᱹᱱᱩᱜ᱾
ᱟᱪᱪᱷᱟ ᱛᱟᱯᱚᱨᱮ ᱠᱚᱲᱟ ᱦᱚᱯᱚᱱᱮ ᱦᱮᱡ ᱮᱱᱟ, ᱡᱮᱢᱚᱱ ᱵᱟᱵᱮᱨ ᱜᱚᱦᱚᱲ ᱵᱟᱵᱮᱨ ᱜᱚᱦᱚᱲ ᱫᱚᱼᱼ
ᱦᱚᱸ ᱚᱱᱟ ᱠᱚᱫᱚ ᱛᱟᱦᱮᱸᱱᱟ ᱡᱮᱢᱚᱱᱼᱼ ᱵᱟᱵᱮᱨ ᱦᱚᱦᱚᱲ ᱠᱚ ᱛᱟᱦᱮᱸᱱᱟ, ᱵᱚᱞ ᱯᱩᱨᱟᱹ ᱢᱟᱱᱮ ᱜᱚᱞᱠᱤᱯᱟᱨ ᱵᱚᱞ ᱛᱷᱟᱹᱭᱟᱹ ᱠᱚ ᱛᱟᱦᱮᱸᱱᱟ᱾
ᱟᱪᱪᱷᱟ ᱚᱱᱮᱼᱼ ᱯᱷᱟᱠᱟ, ᱯᱷᱟᱠᱟ ᱜᱩᱞᱤᱨᱮ ᱢᱟᱱᱮ ᱯᱷᱟᱠᱟ ᱜᱩᱞᱤᱨᱮ ᱥᱟᱺᱜᱤᱧ ᱠᱷᱚᱱ ᱵᱚᱱ ᱛᱷᱤᱭᱟᱹᱣᱟᱭᱟ᱾
ᱜᱚᱞᱠᱤᱯᱟᱨᱼᱜᱚᱞᱠᱤᱯᱟᱨ᱾
ᱜᱚᱞᱠᱤᱯᱟᱨ ᱛᱮᱸᱜᱚ ᱠᱚᱜᱼᱟᱭ᱾
ᱦᱚᱭ ᱦᱚᱭ, ᱦᱩᱰᱤᱧ ᱜᱩᱞᱠᱤ ᱦᱚᱭ ᱾ ᱜᱚᱞᱠᱤᱯᱟᱨᱮ ᱛᱤᱸᱜᱩ ᱠᱚᱜ-ᱟ, ᱦᱩᱰᱤᱧ ᱜᱚᱞᱠᱤᱯᱟᱨ ᱫᱚ ᱪᱮᱜ ᱮᱢᱚᱼᱼ ᱢᱟᱨᱟᱝ ᱜᱩᱞᱠᱤ ᱜᱮ, ᱦᱩᱰᱤᱧ ᱜᱩᱞᱠᱤᱧ ᱫᱚ ᱪᱮᱜ ᱞᱮᱠᱟ? ᱢᱟᱨᱟᱝ ᱜᱩᱞᱠᱤ᱾
ᱟᱪᱼᱪᱷᱟ ᱟᱪᱪᱷᱟ᱾
ᱢᱚᱴᱟ ᱢᱩᱴᱤ ᱜᱩᱞ ᱜᱩᱞᱩᱜᱼᱟ᱾
ᱚ ᱟᱞᱮ ᱫᱚ ᱜᱚᱝᱠᱮ ᱵᱚᱞ ᱛᱷᱤᱭᱟᱹ ᱫᱚ ᱢᱟᱱᱮ ᱵᱟᱨᱭᱟ ᱰᱟᱝᱼᱼ ᱛᱟᱞᱟᱨᱮ ᱮᱸ ᱢᱚᱴᱚᱨ ᱥᱟᱭᱠᱮᱞ ᱪᱟᱠᱟ ᱞᱮ ᱛᱚᱞ ᱠᱟᱜᱼᱟ᱾
ᱦᱩᱸ ᱦᱩᱸ᱾
ᱟᱨ ᱠᱤᱪᱷᱩ ᱜᱟᱱ ᱫᱩᱨᱚᱛᱛᱚ ᱨᱮ ᱫᱚᱦᱚ ᱠᱟᱜᱼᱟ ᱚᱱ ᱚᱱᱟᱨᱮ ᱡᱟᱦᱟᱸᱭ ᱜᱮ ᱛᱷᱤᱭᱟᱹ ᱥᱟᱢᱵᱟᱣᱟᱭ ᱩᱱᱤᱜᱮᱼᱼ ᱯᱷᱟᱥ ᱛᱮᱞᱮ ᱤᱭᱟᱹᱭᱮᱭᱟ᱾
ᱦᱚᱸ ᱚᱱᱟ ᱠᱚᱦᱚᱸ ᱵᱟᱝ ᱚᱱᱟ ᱠᱚᱦᱚᱸ ᱛᱟᱦᱮᱸᱱᱟ, ᱚᱱᱟ ᱥᱟᱶᱛᱮ ᱱᱚᱣᱟ ᱡᱟᱦᱟᱸ ᱴᱟᱜᱼᱼ ᱚᱱᱟ ᱫᱚ ᱮᱥᱯᱮᱥᱟᱞ ᱡᱟᱦᱟᱸ ᱴᱨᱟᱭᱵᱮᱠᱟᱨ ᱛᱷᱤᱭᱟᱹ ᱟᱨᱼᱼ ᱚᱱᱟ ᱫᱚ ᱯᱩᱭᱥᱟᱹ ᱛᱟᱦᱮᱸᱱᱟ ᱥᱤᱨᱯᱷᱟᱹ ᱚᱱᱟ ᱨᱮ ᱫᱚ᱾
ᱟᱪᱼᱪᱷᱟ ᱟᱪᱪᱷᱟ, ᱟᱹᱰᱤ ᱱᱟᱯᱟᱭ᱾
ᱦᱩᱸ ᱾
ᱛᱟᱨᱯᱚᱨᱮ ᱠᱚᱲᱟ ᱦᱚᱯᱚᱱᱟᱜ ᱵᱚᱢᱼᱵᱟᱹᱛᱤ ᱡᱮᱨᱮᱫ ᱦᱚᱸ ᱞᱮ ᱫᱚᱦᱚ ᱠᱟᱜ ᱜᱮᱭᱟ᱾ ᱚᱱᱟ ᱦᱚᱸ ᱯᱮ ᱫᱚᱦᱚ ᱫᱚᱦᱚᱭ ᱜᱮᱭᱟ ᱯᱮ?
ᱦᱮᱸ ᱫᱚᱦᱚ, ᱚᱱᱟ ᱠᱚ ᱫᱚᱦᱚᱭᱼᱼ
ᱟᱨ, ᱟᱨ ᱚᱱᱠᱟ ᱡᱟᱦᱟᱸ ᱟᱹᱞᱤᱧ ᱵᱟᱹᱞᱤᱧ ᱞᱟᱹᱭ ᱞᱮᱫᱟ᱾ ᱚᱱᱠᱟᱱᱟᱜ ᱠᱚᱲᱟ ᱦᱚᱯᱚᱱᱟᱜ ᱥᱮ ᱠᱩᱲᱤ ᱦᱚᱯᱚᱱᱟᱜ ᱮᱥ ᱮᱥᱯᱚᱴᱥ ᱠᱚᱯᱮ ᱵᱮᱱᱟᱣ ᱠᱚᱨᱟᱣ ᱦᱚᱪᱚᱭ ᱜᱮᱭᱟ? ᱚᱱᱠᱟᱱᱟᱜ ᱡᱟᱦᱟᱸ ᱵᱟᱹᱞᱤᱧ ᱞᱟᱹᱭ ᱞᱮᱜᱼᱟ, ᱚᱱᱠᱟᱱᱟᱜ ᱯᱮ ᱠᱚᱨᱟᱣᱼᱼ ᱦᱚᱪᱚᱭ ᱜᱮᱭᱟᱯᱮ ᱢᱟᱱᱮ?
ᱦᱩᱸ ᱦᱩᱸ ᱡᱮᱢᱚᱱᱼᱼ ᱠᱩᱲᱤ ᱜᱤᱫᱽᱨᱟᱹ ᱠᱚ ᱫᱚ ᱚᱱᱠᱟ ᱢᱤᱭᱩᱡᱤᱠᱮᱞ ᱪᱮᱭᱟᱨ ᱠᱚ ᱢᱤᱭᱩᱡᱤᱠᱮᱞ ᱵᱚᱞᱼᱼ
ᱦᱮᱸᱻ᱾
ᱛᱚ ᱟᱨ ᱩᱸᱻᱼᱼ ᱟᱱᱟᱹ ᱤᱭᱟᱹ ᱪᱮᱜ ᱠᱚ ᱞᱟᱹᱭᱟ? ᱜᱩᱴᱤ ᱪᱟᱢᱚᱪ ᱢᱟᱱᱮ ᱢᱚᱪᱟᱨᱮ ᱜᱩᱴ ᱟᱨ ᱪᱟᱢᱚᱪ ᱫᱚᱼᱼ ᱛᱟᱨᱯᱚᱨ ᱛᱚ ᱟᱨ? ᱤᱱᱟᱹ ᱠᱚᱲᱟ ᱜᱤᱫᱽᱨᱟᱹ ᱦᱟᱜ ᱛᱟᱦᱮᱸ ᱞᱮᱱᱟ ᱠᱟᱭᱨᱟ, ᱠᱟᱭᱨᱟ ᱫᱟᱨᱮ ᱨᱮ ᱫᱮᱜ᱾ ᱛᱟᱨᱯᱚᱨᱮ
ᱛᱚ ᱜᱚᱝᱠᱮ ᱱᱚᱣᱟ ᱡᱟᱦᱟᱸ ᱵᱤᱱ, ᱦᱮᱸ ᱦᱮᱸ ᱜᱚᱝᱠᱮ ᱡᱟᱦᱟᱸ ᱱᱚᱣᱟᱼᱼ ᱠᱩᱲᱤ ᱜᱤᱫᱽᱨᱟᱹᱣᱟᱜ ᱵᱤᱱ ᱞᱟᱹᱭ ᱠᱮᱫᱟ ᱪᱟᱢᱚᱪ, ᱪᱮᱜ ᱵᱤᱱ ᱞᱟᱹᱭ ᱠᱮᱫᱟ ᱪᱟᱢᱚᱪ ᱟᱨ ᱪᱮᱜ?
ᱜᱩᱴᱤ ᱜᱩᱴᱤ ᱾
ᱪᱟᱢᱚᱪ ᱟᱨᱼᱼ
ᱜᱩᱴᱤ ᱜᱩᱴᱤ ᱾
ᱦᱮᱸ, ᱚᱱ ᱚᱱᱟ ᱢᱟ ᱪᱮᱫᱞᱮᱠᱟ ᱚᱱᱟ ᱚᱱᱟ ᱫᱚ ᱵᱮᱥ ᱮᱸ ᱤᱭᱟᱹᱴᱟᱜ ᱞᱟᱹᱭᱟᱹᱞᱤᱧ ᱵᱤᱱ ᱾
ᱚᱱᱟ ᱫᱚ ᱢᱟᱱᱮ ᱪᱟᱢᱚᱪ ᱟᱨ ᱰᱟᱱᱴᱤ ᱫᱚ ᱢᱚᱪᱟ ᱨᱮᱠᱚ ᱨᱚᱰᱚᱢᱚᱜᱼᱟ ᱟᱨ ᱡᱟᱦᱟᱸᱭ ᱪᱟᱢᱚᱪ ᱟᱨ ᱤᱭᱟᱹ ᱛᱟᱦᱮᱱᱟ ᱾ ᱡᱟᱦᱟᱸ ᱫᱚᱵᱚᱱ ᱡᱚᱝᱟ ᱡᱟᱦᱟᱸᱛᱮ ᱜᱳᱞ ᱤᱭᱟᱨᱟ ᱛᱟᱦᱮᱱᱟ ᱾
ᱚᱸᱰᱮ ᱜᱩᱴᱤᱴᱟᱜ ᱫᱚᱦᱚ ᱠᱟᱛᱮ ᱚᱱᱟ ᱵᱮᱞᱮᱱᱥ ᱠᱟᱛᱮ ᱟᱫᱚ ᱚᱱᱟ ᱫᱟᱹᱲ ᱠᱟᱛᱮ ᱠᱚ ᱛᱟᱲᱟᱢ ᱠᱟᱛᱮ ᱡᱟᱦᱟᱸᱭ ᱜᱮ ᱯᱩᱭᱞᱳ ᱨᱮ ᱥᱮᱴᱮᱨᱟᱭ ᱦᱟᱸᱰᱮ᱾ ᱤᱱ ᱞᱟᱹᱭᱤᱱ ᱨᱮ ᱩᱱᱤ ᱜᱮ ᱯᱳᱭᱞᱩ ᱾
ᱟᱪᱪᱷᱟ ᱟᱪᱪᱷᱟ, ᱛᱚ ᱦᱮᱸ, ᱱᱚᱣᱟ ᱫᱚ ᱵᱟᱲᱟᱭ ᱵᱟᱝ ᱛᱟᱦᱮᱸ ᱠᱟᱱ ᱛᱟᱹᱞᱤᱧᱟ ᱛᱚ ᱾ ᱱᱚᱣᱟ ᱦᱤᱡᱩᱜ ᱠᱟᱱ ᱥᱮᱨᱢᱟ ᱫᱚ ᱛᱚ ᱛᱟᱦᱞᱮ ᱟᱞᱮ ᱦᱚᱸᱞᱮ ᱴᱨᱟᱭᱟ ᱾
ᱦᱮᱸ ᱦᱮᱸ ᱛᱚᱵᱮ ᱯᱮ ᱾
ᱟᱨ ᱟᱨ ᱱᱚᱣᱟ ᱡᱟᱦᱟᱸ ᱵᱤᱱ ᱞᱟᱹᱭ ᱠᱮᱫᱟ ᱾ ᱠᱟᱭᱨᱟ ᱠᱟᱭᱨᱟ ᱫᱟᱨᱮ ᱥᱮ ᱤᱭᱟᱹ ᱨᱮ ᱫᱮᱡ ᱦᱩᱭᱩᱜᱼᱟ ᱫᱮᱡ ᱦᱩᱭᱩᱜᱼᱟ ᱾
ᱦᱳᱭ ᱦᱳᱭ, ᱠᱟᱭᱨᱟ ᱫᱟᱨᱮ ᱨᱮ ᱾
ᱛᱚ ᱚᱱᱟ ᱚᱱᱟ ᱫᱚ ᱜᱚᱝᱠᱮ᱾ ᱠᱟᱭᱨᱟ ᱫᱟᱨᱮ ᱢᱟ ᱜᱚᱝᱠᱮ ᱦᱩᱰᱤᱧ ᱦᱩᱰᱤᱧ ᱜᱮ ᱫᱟᱨᱮᱜᱼᱟ, ᱛᱟᱦᱚᱞᱮ᱾
ᱵᱟᱝ ᱢᱮᱱᱟᱜᱼᱟ, ᱚᱱᱠᱟ ᱱᱟᱜ ᱢᱮᱱᱟᱜᱼᱟ ᱚᱱᱠᱟ ᱱᱟᱜ ᱢᱟᱨᱟᱝ ᱧᱚᱜᱟᱜ ᱱᱚᱠᱟ ᱠᱮᱴᱮᱡ ᱧᱚᱜᱟᱜ᱾ ᱠᱟᱭᱨᱟ ᱫᱟᱨᱮ ᱤᱭᱟᱹ ᱦᱩᱭᱩᱜᱼᱟ ᱢᱟᱱᱮ ᱯᱟᱸᱡᱟ ᱦᱩᱭᱩᱜᱼᱟ ᱾
ᱟᱪᱪᱷᱟ, ᱛᱚ ᱚᱱᱟ ᱠᱚᱫᱚ ᱵᱟᱹᱞᱤᱧ ᱵᱟᱲᱟᱭᱟ ᱾ ᱟᱪᱪᱷᱟ ᱜᱚᱝᱠᱮ, ᱚᱱᱟ ᱫᱚ ᱪᱮᱫ ᱞᱮᱠᱟ ᱢᱟᱱᱮ ᱫᱮᱡ ᱪᱮᱛᱟᱱ ᱨᱮ ᱡᱟᱦᱟᱸᱱᱟᱜ ᱛᱟᱦᱮᱱᱟ? ᱡᱮ ᱱᱚᱣᱟ ᱛᱤᱭᱳᱜ ᱛᱤᱭᱳᱜ ᱦᱩᱭᱩᱜᱼᱟ ᱾
ᱦᱳᱭᱛᱚ ᱚᱱᱮ ᱪᱮᱛᱟᱱ ᱨᱮ ᱯᱩᱭᱥᱟ ᱛᱟᱦᱮᱱᱟ ᱾ ᱦᱳᱭ ᱦᱳᱭ, ᱟᱨ ᱚᱱᱟ ᱠᱟᱭᱨᱟ ᱫᱟᱨᱮ ᱫᱚ ᱥᱩᱱᱩᱢ ᱠᱟᱹᱴᱤᱡ ᱢᱟᱠᱷᱟ ᱦᱩᱭᱩᱜᱼᱟ ᱾
ᱡᱟᱦᱟᱸᱭ ᱫᱟᱲᱮᱭᱟᱜᱼᱟᱭ ᱩᱱᱤᱭᱟᱜ ᱜᱮ ᱯᱚᱭᱥᱟᱹ ᱫᱚ ᱦᱩᱭᱩᱜᱼᱟ ᱾ ᱦᱮᱸᱥᱮ?
ᱦᱮᱸ ᱾ ᱯᱩᱭᱥᱟᱹ ᱦᱩᱭᱩᱜᱼᱟ ᱯᱞᱟᱥ ᱠᱤᱪᱷᱩ ᱯᱨᱟᱭᱤᱥ ᱦᱚᱸ ᱛᱟᱦᱮᱱᱟ ᱾
ᱟᱪᱪᱷᱟ ᱾ ᱡᱚᱛᱚ ᱜᱚᱝᱠᱮ ᱟᱞᱮ ᱫᱚ ᱱᱚᱣᱟ ᱫᱚ ᱵᱟᱞᱮ ᱠᱚᱨᱟᱣ ᱵᱟᱲᱟ ᱟᱠᱟᱫᱟ ᱾
ᱟᱪᱪᱷᱟ ᱟᱪᱪᱷᱟ ᱾
ᱛᱚ ᱱᱚᱣᱟ ᱠᱚ ᱮᱥᱯᱳᱨᱴᱥ ᱥᱟᱶ ᱛᱚ ᱦᱤᱡᱩᱜ ᱠᱟᱱ ᱥᱮᱨᱢᱟ ᱫᱚᱞᱮ ᱤᱭᱟᱹᱭᱟ ᱦᱟᱸᱜ ᱠᱚᱨᱟᱣ ᱛᱟᱞᱮ ᱴᱨᱟᱭᱟᱞᱮ ᱟᱞᱮ ᱦᱚᱸ ᱾
ᱟᱪᱪᱷᱟ ᱾
ᱟᱨ ᱱᱚᱣᱟ ᱮᱥᱯᱳᱨᱴᱥ ᱠᱚᱢᱟ ᱟᱵᱚ ᱫᱚ ᱨᱟᱹᱥᱠᱟᱹ ᱨᱮᱱᱟᱜ ᱤᱭᱟᱹ ᱠᱟᱱᱟ ᱮᱥᱯᱳᱨᱴᱥ ᱠᱚᱫᱚ
ᱢᱤᱫᱴᱟᱝ ᱯᱟᱨᱴᱤᱥᱤᱯᱮᱴᱚᱜᱼᱟ ᱢᱤᱫᱴᱟᱝ ᱥᱚᱦᱚᱵᱟᱜᱤᱛᱟ ᱢᱤᱫᱴᱟᱝ ᱾ ᱡᱚᱛᱚ ᱦᱚᱲ ᱢᱮᱥᱟ ᱥᱟᱱᱟ ᱠᱟᱛᱮ ᱢᱤᱫᱴᱟᱝ ᱠᱷᱮᱞ᱾
ᱦᱳᱭ, ᱱᱚᱣᱟ ᱮᱥᱯᱳᱨᱴᱥ ᱞᱮᱠᱟᱱ ᱡᱩᱫᱤ ᱵᱚᱱ ᱫᱚᱦᱚ ᱠᱟᱜᱼᱟ ᱾
ᱦᱩᱸ ᱦᱩᱸ ᱾
ᱛᱚ ᱯᱚᱨᱚᱵᱽ ᱞᱮᱠᱟᱱ ᱫᱤᱱ ᱨᱮ ᱟᱨᱦᱚᱸ ᱵᱚᱱ ᱵᱮᱥᱤ ᱵᱚᱱ ᱨᱟᱹᱥᱠᱟᱹᱭᱟ ᱾ ᱦᱮᱸ ᱥᱮ?
ᱦᱳᱭ ᱦᱳᱭ, ᱢᱟᱱᱮ ᱡᱷᱚᱛᱚ ᱦᱚᱲ ᱢᱮᱥᱟ ᱠᱟᱛᱮ ᱟᱫᱚ ᱪᱮᱫ ᱚᱱᱟ ᱫᱚ ᱾ ᱮᱥᱯᱳᱨᱴᱥ ᱠᱚᱫᱚ ᱡᱚᱛᱚ ᱦᱚᱲ ᱦᱮᱸ ᱢᱮᱥᱟ ᱠᱟᱛᱮ ᱾
ᱦᱳᱭ ᱢᱟᱱᱮ
ᱛᱚ ᱡᱚᱛᱚ ᱦᱚᱲ ᱡᱚᱛᱚ ᱚᱲᱟᱜ ᱢᱮᱥᱟ ᱠᱟᱛᱮ ᱢᱤᱫᱴᱟᱱ ᱨᱟᱹᱥᱠ ᱾
ᱦᱳᱭ, ᱦᱮᱸ ᱾ ᱚᱱᱟ ᱢᱟ ᱵᱚᱪᱷᱚᱨ ᱨᱮ ᱢᱤᱫ ᱫᱷᱟᱣ ᱵᱚᱱ ᱠᱚᱨᱟᱣ ᱫᱟ ᱾
ᱦᱩᱸ ᱾
ᱩᱱ ᱫᱚ ᱵᱷᱟᱜᱮ ᱞᱮᱠᱟᱵᱚᱱ ᱨᱟᱹᱥᱠᱟᱹᱭᱟ ᱛᱚ ᱟᱞᱮ ᱦᱚᱸ ᱥᱯᱳᱨᱴᱥ ᱠᱚᱼᱼ ᱱᱚᱜᱚᱭ ᱟᱨᱟᱢᱵᱷᱚ ᱠᱟᱫᱟᱞᱮ ᱟᱫᱚᱼᱼ ᱟᱹᱰᱤ ᱨᱟᱹᱥᱠᱟᱹ ᱵᱩᱡᱷᱟᱹᱜ ᱜᱮᱭᱟ ᱱᱚᱣᱟ ᱠᱚ ᱠᱷᱩᱞᱟᱹᱣ ᱠᱟᱛᱮᱫ ᱱᱚᱣᱟ ᱟᱵ ᱵᱚᱪᱷᱚᱨ ᱨᱮ ᱢᱤᱫ ᱫᱷᱟᱣ ᱵᱚᱱ ᱠᱚᱨᱟᱣ ᱦᱚᱪᱚᱭᱟ᱾
ᱦᱮᱸ
ᱟᱞᱮ ᱫᱚ ᱱᱚᱣᱟᱼᱼ